ᱦᱚᱸ ᱦᱮᱞᱳ!
ᱦᱮᱸ ᱜᱚᱝᱠᱮ।
ᱡᱚᱦᱟᱨ ᱜᱮ, ᱦᱮᱸ ᱟᱸᱡᱚᱢᱚᱜ ᱠᱟᱱᱟ।
ᱦᱮᱸ ᱚᱠᱛᱚ ᱠᱚᱦᱚᱸ ᱪᱟᱵᱟ ᱜᱚᱫ ᱮᱱᱟ, ᱮᱸ ᱠᱟᱴᱟᱣ ᱜᱚᱫ ᱮᱱᱟ ᱱᱷᱟᱸᱜ ᱠᱚᱞ ᱠᱚ᱾
ᱪᱮᱦᱮᱸᱜ ᱮᱸ ᱱᱟᱯᱟᱭ ᱜᱮ, ᱦᱮᱸ ᱢᱟ ᱞᱟᱹᱭ ᱵᱤᱱ ᱢᱟ।
ᱚ ᱟᱹᱞᱤᱧ ᱢᱟᱹᱞᱤᱧ ᱞᱟᱹᱭᱮᱫ ᱛᱟᱦᱮᱸᱫ ᱡᱮ, ᱟᱹᱵᱤᱱ ᱥᱮᱜ ᱢᱟ ᱚᱠᱟ ᱞᱮᱠᱟᱻ? ᱤᱭᱟᱹ ᱤᱜ ᱡᱤᱵᱽ ᱡᱤᱭᱟᱹᱞᱤ ᱠᱚ ᱵᱤᱨ ᱨᱤᱱ ᱢᱮᱱᱟᱜ ᱠᱚ?
ᱵᱤᱨ ᱨᱤᱱ ᱡᱤᱵᱽ ᱡᱤᱭᱟᱹᱞᱤ ᱠᱚ ᱢᱮᱱᱟᱜ ᱠᱚᱫᱚ ᱦᱟᱸᱜ ᱢᱮᱱᱟᱜ ᱠᱚ ᱜᱮ ᱢᱤᱫ ᱵᱟᱨ ᱠᱚ ᱥᱟᱨᱮᱡ ᱟᱠᱟᱱᱟ, ᱵᱟᱠᱷᱟᱱ ᱞᱟᱦᱟᱛᱮ ᱞᱮᱠᱟ ᱫᱚ ᱱᱤᱛᱚᱜ ᱫᱚ ᱵᱟᱹᱱᱩᱜ ᱠᱚᱣᱟ ᱟᱹᱰᱤ ᱟᱹᱰᱤ ᱜᱟᱱ ᱜᱮ, ᱦᱟᱹᱯᱤᱫ ᱟᱠᱟᱱ ᱞᱮᱠᱟ। ᱱᱤᱛᱚᱡ ᱫᱚ ᱵᱤᱥᱤ ᱫᱚ ᱵᱟᱠᱚ ᱧᱮᱞᱚᱜ-ᱟ ᱱᱤᱛᱚᱜ ᱫᱚ ᱠᱷᱟᱹᱞᱤ, ᱩᱸᱠᱩ ᱢᱤᱫ ᱵᱟᱨ ᱠᱩᱞᱟᱹᱭ ᱢᱮᱱᱟᱜ ᱠᱚᱣᱟ।
ᱚᱦᱚ,
ᱟᱨ ᱦᱚᱸ ᱩᱸᱠᱩ ᱦᱟᱰᱜᱟᱨ, ᱛᱩᱭᱩ, ᱠᱷᱤᱠᱲᱤ ᱩᱸᱠᱩ ᱠᱚ ᱦᱟᱸᱜ ᱢᱮᱱᱟᱜ ᱠᱚᱜᱮᱭᱟ ᱢᱮᱨᱚᱢ ᱫᱚᱢᱮ ᱠᱚ ᱟᱹᱛᱠᱤᱨ ᱠᱚᱜᱮᱭᱟ।
ᱦᱚᱸ,
ᱟᱨ ᱦᱮᱸᱜ, ᱩᱸᱠᱩ ᱛᱩᱲ, ᱜᱩᱰᱩ ᱦᱟᱸᱜ ᱵᱤᱨ ᱠᱚᱨᱮᱱ ᱩᱱᱠᱩ ᱠᱟᱹᱴᱤᱡ ᱠᱟᱹᱴᱤᱡ ᱠᱚᱢᱟ ᱢᱮᱱᱟᱜ ᱠᱚᱜᱮ᱾ ᱟᱨ ᱢᱤᱫ ᱵᱟᱨ ᱠᱚ ᱧᱮᱞ ᱟᱠᱟᱱᱟ ᱛᱚᱨᱦᱚᱫ ᱦᱟᱸᱜ ᱥᱟᱨᱮᱡ ᱢᱮᱱᱟᱜ ᱠᱚᱣᱟ ᱟᱨ ᱛᱮᱢᱚᱱ ᱫᱚ ᱦᱟᱸᱜᱻᱵ ᱮᱸ ᱡᱟᱹᱥᱛᱤ ᱫᱚ ᱵᱟᱝᱼᱟ, ᱵᱟᱠᱚ ᱧᱮᱞ ᱟᱠᱟᱱᱟ ᱩᱱᱟᱹᱜ ᱠᱤᱪᱷᱩ ᱫᱚ᱾
ᱵᱟᱝ
ᱟᱸ ᱜᱚᱝᱠᱮ ᱚᱱᱛᱮ ᱫᱚ ᱛᱟᱦᱮᱞᱮ ᱪᱮᱫ ᱞᱮᱠᱟ ᱡᱤᱵᱽ ᱡᱤᱭᱟᱹᱞᱤ ᱠᱚᱫᱚ?
ᱟ ᱱᱚᱱᱛᱮ ᱢᱟ- ᱟᱸ ᱟᱸᱜ ᱟᱹᱰᱤ ᱜᱟᱹᱦᱤᱨ ᱥᱟᱞᱮᱸᱭᱟᱸᱜ ᱢᱟᱱᱮ ᱢᱟᱱᱮ ᱫᱚᱢᱮ ᱜᱮ ᱜᱟᱹᱦᱤᱨ ᱧᱚᱜ᱾ ᱢᱟᱱᱮ ᱤᱭᱟᱹ ᱫᱚ ᱡᱟᱹᱥᱛᱤ ᱢᱮᱱᱟᱜ ᱠᱚᱣᱟ ᱛᱩᱭᱩ ᱠᱚᱫᱚ, ᱛᱩᱭᱩ ᱟᱨ ᱦᱟᱰᱜᱟᱨ, ᱢᱟᱱᱮ ᱟᱨ ᱚᱱᱟ ᱥᱟᱶᱛᱮᱜ ᱢᱟᱱᱮ ᱥᱩᱠᱨᱤ ᱠᱚᱦᱚᱸ ᱢᱟᱱᱮ ᱵᱤᱨ ᱥᱩᱠᱨᱤ ᱠᱚᱦᱚᱸ ᱠᱚ ᱢᱮᱱᱟᱜ ᱠᱚᱜᱮᱭᱟ, ᱛᱟᱦᱮᱞᱮ ᱱᱮᱛᱟᱨ ᱢᱟ ᱡᱟᱹᱥ- ᱛᱤ ᱫᱚ ᱱᱩᱸᱠᱩ ᱥᱮᱸᱫᱽᱨᱟ ᱞᱟᱹᱜᱤᱫ ᱫᱚ ᱠᱩᱞᱟᱹᱭ ᱠᱚᱜᱮ ᱡᱟᱹᱥᱛᱤ ᱠᱚ ᱧᱟᱢᱚᱜ ᱠᱟᱱᱟ᱾
ᱦᱩᱸ ᱦᱩᱸ,
ᱟᱨ ᱛᱚᱨᱦᱚᱫ ᱠᱚᱦᱚᱸ ᱢᱟ ᱟᱞᱮ ᱥᱮᱱ ᱢᱟ ᱡᱟᱹᱥᱛᱤ ᱦᱚᱸ ᱢᱮᱱᱟᱜ ᱠᱚᱜᱮᱭᱟ᱾ ᱠᱤᱸᱛᱩ ᱚᱱᱟ ᱠᱷᱚᱱᱟᱜ ᱜᱮ ᱤᱭᱩᱵ ᱥᱟᱹᱥᱛᱤ ᱫᱚ ᱟᱹᱞᱤᱧ ᱞᱤᱧ ᱯᱩᱭᱞᱩ ᱨᱮᱜᱮ ᱞᱤᱧ ᱞᱟᱹᱭ ᱠᱮᱫ ᱚᱱᱟ ᱛᱩᱭᱩ ᱠᱚ᱾ ᱟᱫᱚ ᱞᱟᱦᱟ ᱛᱮᱢᱟ ᱟᱞᱮᱱ ᱫᱤᱥᱚᱢ ᱥᱮᱫ ᱱᱚᱱᱛᱮ ᱱᱟᱜ ᱵᱤᱨ ᱠᱚᱫᱚ ᱢᱟᱱᱮ ᱡᱟᱹᱥᱛᱤ ᱪᱮ ᱵᱤᱨ ᱡᱤᱭᱟᱹᱞᱤ ᱠᱚᱫᱚ ᱠᱚ ᱛᱟᱦᱮᱸᱫ ᱠᱟᱱᱟ᱾ ᱟᱫᱚ ᱱᱮᱛᱟᱨ ᱢᱟ ᱚᱱᱮ ᱮᱸ ᱡᱟᱹᱥᱛᱤ ᱥᱮᱸᱫᱽᱨᱟ ᱚᱱᱟ ᱥᱟᱶᱛᱮᱢ ᱟᱨ ᱰᱟᱨᱮ ᱱᱟᱹᱲᱤ ᱠᱚ, ᱮᱸ ᱢᱟᱜ ᱜᱤᱰᱤ, ᱚᱱᱟ ᱠᱷᱟᱹᱛᱤᱨ ᱛᱮᱜᱮ ᱛᱚ ᱢᱟᱱᱮ ᱩᱱᱠᱩᱣᱟᱜ ᱛᱟᱦᱮᱸᱱ ᱴᱷᱟᱶ ᱦᱚᱸ ᱨᱟᱹᱯᱩᱫ ᱪᱟᱵᱟᱜ ᱠᱟᱱᱟ ᱡᱚᱢᱟᱜ ᱵᱟᱠᱚ ᱧᱟᱢᱮᱫ ᱠᱷᱟᱱ ᱛᱟᱦᱞᱮ᱾ ᱚᱠᱟ ᱨᱮᱠᱚ ᱵᱟᱧᱪᱟᱣ ᱛᱟᱦᱮᱱ ᱛᱟᱦᱚᱞᱮ ᱱᱚᱣᱟ ᱠᱚ ᱦᱩᱭ ᱠᱷᱟᱹᱛᱤᱨ ᱠᱷᱟᱹᱛᱤᱨ ᱛᱮᱜᱮᱼᱼ ᱛᱚ ᱱᱮᱛᱟᱨ ᱢᱟ ᱟᱹᱰᱤᱴᱟᱜ ᱜᱮᱠᱚ ᱦᱟᱹᱯᱤᱫ ᱦᱮᱡ ᱟᱠᱟᱱᱼᱼ
ᱦᱩᱸ ᱟᱨ ᱛᱟᱦᱚᱞᱮ ᱜᱚᱝᱠᱮ ᱚᱱᱛᱮ ᱫᱚ ᱛᱟᱦᱚᱞᱮ ᱩᱱᱩᱠᱩ ᱪᱮᱬᱮ ᱠᱚᱫᱚ ᱪᱮᱫ ᱞᱮᱠᱟ ᱢᱮᱱᱟᱜ ᱠᱚᱣᱟ ᱦᱟᱸᱜ?
ᱦᱮᱸ ᱪᱮᱬᱮ ᱠᱚᱫᱚ ᱢᱟᱱᱮ ᱡᱟᱹᱥᱛᱤ ᱠᱟᱭ ᱛᱮᱫᱚ ᱱᱩᱝᱠᱩᱼᱼ ᱯᱚᱛᱟᱢ ᱟᱨ ᱤᱭᱟᱹ ᱠᱷᱟᱹᱠᱟᱹ ᱵᱟᱹᱲᱟᱹᱞᱤ ᱠᱚ ᱢᱮᱛᱟ ᱠᱚᱣᱟ ᱟᱞᱮ ᱥᱮᱫ ᱫᱚ᱾ ᱩᱱᱠᱩ ᱜᱮ ᱡᱟᱹᱥᱛᱤ ᱢᱮᱱᱟᱜ ᱠᱚᱣᱟ ᱟᱨ ᱠᱚᱸᱜ ᱦᱚᱸ ᱢᱮᱱᱟᱜ ᱠᱚᱣᱟ ᱢᱮᱱᱟᱜ ᱫᱚ᱾ ᱟᱨ ᱚᱱᱟ ᱥᱟᱶᱛᱮ ᱠᱚᱢ ᱧᱚᱜ ᱩᱱᱚᱫᱚ ᱱᱩᱝᱠᱩ ᱪᱤᱨᱩ ᱠᱤᱥᱱᱤ ᱡᱟᱦᱟᱸ ᱪᱮᱬᱮ ᱢᱮᱛᱟ ᱠᱚ ᱩᱱᱠᱩ ᱠᱚ
ᱟᱫᱚ ᱦᱟᱸᱜ ᱱᱤᱛᱚᱜ ᱛᱚ᱾ ᱱᱤᱛᱚᱜ ᱫᱚ ᱟᱵᱚ ᱪᱮᱬᱮ ᱠᱚᱫᱚ ᱦᱟᱸᱜ ᱟᱵᱚ ᱴᱟᱣᱟᱨ ᱠᱚᱜᱮ ᱦᱟᱸᱜ ᱫᱚᱢᱮ ᱥᱩᱨ ᱠᱚᱨᱮᱼᱼ ᱯᱷᱳᱨ ᱡᱤ ᱯᱷᱟᱭᱵ ᱡᱤ ᱫᱟᱵᱚᱱ᱾
ᱦᱳᱭ
ᱚᱱᱟ ᱛᱮᱜᱮ ᱦᱟᱸᱜ ᱠᱟᱹᱴᱤᱡ ᱨᱮᱰᱤᱭᱮᱥᱚᱱ ᱠᱚ ᱠᱷᱟᱹᱛᱤᱨ ᱛᱮ ᱪᱮᱬᱮ ᱠᱚᱫᱚ ᱠᱚ ᱟᱫᱚᱜ ᱠᱟᱱ ᱛᱟᱵᱚᱱᱟ ᱵᱟᱠᱷᱟᱱ ᱱᱤᱛ ᱫᱚ᱾ ᱚᱭ ᱱᱚᱛᱮ ᱦᱚᱸ ᱚᱱᱠᱟ ᱜᱮ ᱥᱟᱨᱮᱡ ᱢᱮᱱᱟᱜ ᱠᱚ ᱠᱷᱟᱱ ᱫᱚ ᱩᱱᱠᱩ ᱯᱚᱛᱟᱢ ᱠᱤᱥᱱᱤᱼᱼ
ᱚ
ᱟᱨ ᱪᱮ ᱟᱛᱳ ᱚᱲᱟᱜ ᱠᱚᱨᱮ ᱢᱤᱫᱵᱟᱨ ᱩᱱᱠᱩ ᱯᱟᱣᱨᱟ ᱡᱟᱦᱟᱸᱭ ᱵᱚᱱ ᱢᱮᱛᱟ ᱠᱚᱣᱟ᱾ ᱛᱟᱦᱚᱞᱮ ᱚᱱᱛᱮ ᱫᱚ ᱚᱲᱟᱜ ᱠᱚᱨᱮ ᱯᱟᱭᱨᱟ ᱠᱚᱫᱚ ᱠᱚ ᱟᱹᱥᱩᱞ ᱠᱚᱜᱮᱭᱟ ᱥᱮ ᱵᱟᱝᱼᱼ
ᱦᱮᱸ ᱯᱟᱣᱨᱟ ᱠᱚᱫᱚ ᱟᱹᱥᱩᱞ ᱠᱚ ᱢᱮᱱᱟᱜ ᱠᱚᱜᱮᱭᱟ᱾ ᱟᱫᱚ ᱟᱞᱮ ᱦᱚᱸᱞᱮ ᱟᱹᱥᱩᱞ ᱟᱠᱟᱫ ᱠᱚᱣᱟ ᱟᱹᱥᱩᱞ ᱫᱚ᱾ ᱛᱟᱦᱚᱞᱮ ᱟᱞᱮ ᱱᱚᱣᱟ ᱡᱟᱦᱟᱸ ᱟᱹᱞᱤᱧ ᱢᱟ ᱟᱞᱮᱭᱟᱜ ᱡᱟᱦᱟᱸ ᱵᱟᱠᱷᱩᱞ ᱨᱮ ᱚᱱᱟ ᱟᱞᱮᱭᱟᱜ ᱵᱟᱠᱷᱳᱞ ᱨᱮᱜᱮ ᱡᱟᱹᱥᱛᱤ ᱠᱟᱭᱛᱮ ᱯᱚᱛᱟᱢ ᱚᱱᱟ ᱫᱚ ᱱᱚᱣᱟ ᱯᱟᱣᱨᱟ ᱠᱚᱫᱚ ᱡᱟᱹᱥᱛᱤ ᱢᱮᱱᱟᱜ ᱠᱚᱣᱟ᱾ ᱢᱟᱱᱮ ᱟᱹᱛᱩ ᱥᱮᱨᱟᱜ ᱟᱞᱮᱜᱮᱼᱼ
ᱦᱮᱸ
ᱟᱨ ᱟᱹᱵᱤᱱ ᱠᱚᱢᱟ ᱪᱮᱫ ᱞᱮᱠᱟ᱾
ᱦᱮᱸ ᱱᱚᱛᱮ ᱦᱚᱸ ᱢᱮᱱᱟᱜ ᱫᱚ ᱢᱮᱱᱟᱜ ᱠᱚᱜᱮᱭᱟ ᱟᱫᱚ ᱡᱟᱦᱟᱸ ᱟᱵᱚ ᱱᱚᱰᱮ ᱦᱟᱜ ᱥᱮᱬᱟ ᱚᱲᱟᱜ ᱢᱮᱱᱟᱜᱼᱟ᱾
ᱦᱮᱸ
ᱚᱱᱟ ᱚᱲᱟᱜ ᱨᱮᱜᱮ ᱦᱟᱸᱜ ᱴᱚᱝ ᱟᱠᱟᱣ ᱦᱩᱭ ᱟᱠᱟᱱᱟ ᱩᱱᱠᱩ ᱞᱟᱹᱜᱤᱫ ᱛᱮ ᱛᱟᱭᱱᱚᱢ ᱫᱟᱨᱮ ᱠᱩᱰᱟᱹᱢ ᱥᱟᱭᱤᱰ ᱨᱮᱼᱼ
ᱦᱚᱭ
ᱟᱨ ᱵᱟᱹᱠᱤ ᱠᱚᱫᱚ ᱦᱟᱸᱜ ᱢᱤᱫᱵᱟᱨ ᱚᱲᱟᱜ ᱚᱱᱠᱟ ᱧᱮᱞ ᱟᱠᱟᱱᱟ ᱟᱨ ᱵᱟᱠᱷᱟᱱ ᱫᱚᱼᱼ ᱚᱱᱠᱟ ᱫᱚ ᱦᱟᱸᱜ ᱵᱟᱝᱠᱚ ᱟᱹᱥᱩᱞ ᱠᱚᱣᱟ ᱟᱹᱥᱩᱞ ᱠᱚᱫᱚ ᱦᱟᱸᱜ᱾
ᱚᱻ
ᱟᱫᱚ ᱯᱚᱨᱮ ᱛᱚ ᱫᱚᱞ ᱜᱟᱛᱮ ᱟᱛᱮᱜ ᱠᱚ ᱛᱟᱦᱮᱱᱟ ᱢᱤᱫ ᱥᱟᱶ ᱛᱮᱜᱮ ᱢᱤᱫ ᱡᱟᱭᱜᱟ ᱠᱚᱨᱮ ᱜᱮᱼᱼ
ᱦᱮᱸ
ᱟᱨ ᱪᱮᱬᱮ ᱵᱚᱞᱛᱮ ᱫᱚ ᱩᱱᱠᱩᱣᱟᱜᱟᱸ ᱴᱚᱭᱟ᱾ ᱛᱟᱯᱚᱨ ᱢᱤᱫ ᱵᱟᱨ ᱩᱱᱠᱩ ᱠᱚᱠᱚᱨ ᱠᱚᱼᱼ
ᱚᱸ ᱦᱳᱭ
ᱟᱨ ᱩᱱᱠᱩ ᱟᱵᱚᱣᱟᱜ ᱱᱤᱛᱚᱜ ᱢᱤᱫᱵᱟᱨ ᱠᱚ ᱧᱮᱞᱚᱜ ᱠᱟᱱᱟ ᱩᱱᱠᱩ ᱰᱷᱤᱯᱪᱩᱭ ᱡᱟᱦᱟᱸ ᱠᱚ ᱢᱮᱛᱟᱣ ᱠᱚ ᱠᱟᱱᱟ ᱠᱷᱮᱛᱼᱼ ᱠᱚᱨᱮ ᱫᱩᱲᱩᱵ ᱠᱚᱫᱚ ᱦᱮᱸᱫᱮ ᱜᱮᱼᱼ
ᱦᱮᱸ᱾
ᱟᱨ ᱩᱱᱠᱩ ᱡᱟᱦᱟᱸ ᱵᱤᱱ ᱞᱟᱹᱭ ᱠᱮᱫ ᱠᱚᱣᱟ ᱛᱟᱦᱞᱮ ᱠᱚᱸᱜ ᱢᱟ ᱟᱹᱰᱤ ᱞᱮᱠᱟᱱ ᱠᱚᱜᱮ ᱢᱮᱱᱟᱜ ᱠᱚᱜᱮ ᱡᱮᱢᱚᱱ ᱵᱟᱹᱭᱦᱟᱹᱲ ᱠᱚᱸᱜ ᱵᱚᱱ ᱞᱟᱹᱭ ᱠᱚᱣᱟ, ᱞᱩᱵᱩᱜ ᱠᱚᱜ ᱰᱷᱟᱝᱠᱟᱲ ᱠᱚᱜ
ᱦᱳᱭ, ᱟᱞᱮ ᱥᱮᱱ ᱢᱟ ᱢᱟᱱᱮ ᱡᱟᱹᱥᱛᱤ ᱠᱟᱭᱛᱮ ᱱᱩᱝᱠᱩ ᱯᱩᱲ ᱠᱚ ᱟᱨ ᱩᱱᱠᱩ ᱡᱟᱦᱟᱸᱭ ᱮ ᱯᱩᱥᱤ ᱠᱚᱹᱜ ᱠᱚ ᱞᱟᱹᱭ ᱠᱚᱣᱟ ᱩᱝᱠᱩ ᱜᱮ ᱡᱟᱹᱥᱛᱤ ᱠᱟᱭᱛᱮ ᱢᱮᱱᱟᱜ ᱠᱚᱣᱟ᱾
ᱦᱮᱸ ᱦᱮᱸ ᱢᱟᱱᱮ ᱩᱱᱠᱩ ᱯᱩᱥᱤ ᱠᱚᱹᱜ ᱫᱚ ᱦᱟᱸᱜ ᱩᱝᱠᱩ ᱦᱩᱰᱤᱧ ᱧᱚᱜ ᱠᱚ ᱡᱟᱦᱟᱸᱭ ᱢᱟᱱᱮ ᱞᱩᱵᱩᱜ ᱞᱩᱵᱩᱜ ᱢᱟᱹᱴᱭᱟᱹ ᱢᱟᱹᱴᱭᱟᱹ ᱢᱟᱹᱴᱤᱭᱟᱹ ᱨᱚᱝ ᱠᱚ ᱧᱮᱞᱚᱜᱼᱟ ᱦᱮᱸ ᱩᱝᱠᱩ ᱫᱚ ᱦᱟᱸᱜ ᱱᱚᱛᱮᱫ ᱫᱚ ᱚᱱᱟᱜᱤᱧ ᱞᱟᱹᱭ ᱠᱮᱫᱟ ᱤᱭᱟᱹ ᱞᱩᱵᱩᱜ ᱠᱚᱸᱜ ᱠᱚ ᱢᱮᱛᱟ ᱠᱚ ᱠᱟᱱᱟ ᱦᱟᱸᱜ᱾
ᱟᱨ ᱱᱚᱱᱛᱮ ᱦᱚᱸ ᱢᱟᱱᱮ ᱯᱩᱲᱠᱚᱹᱜ ᱠᱚᱞᱤᱧ ᱟᱸ ᱥᱟᱵ ᱵᱟᱲᱟ ᱠᱟᱫ ᱠᱚᱜᱮᱭᱟ, ᱢᱟᱱᱮ ᱟᱨ ᱦᱩᱰᱤᱧ ᱩᱢᱮᱨ ᱨᱮᱫᱚ ᱵᱟᱵᱟ ᱛᱟᱹᱞᱤᱧ ᱟᱹᱞᱤᱧ ᱯᱟᱥᱤ ᱠᱚᱞᱤᱧ ᱚᱰᱟᱣ ᱵᱟᱲᱟᱭ ᱛᱟᱦᱮᱸᱫ᱾ ᱛᱟᱦᱞᱮ ᱚᱱᱟᱛᱮ ᱦᱟᱹᱠᱩ ᱠᱚ ᱪᱟᱨᱟ ᱠᱟᱛᱮᱜ ᱫᱚᱦᱚ ᱠᱟᱛᱮᱫ ᱚᱝᱠᱟ ᱠᱟᱛᱮ ᱞᱤᱧ ᱥᱟᱵ ᱵᱟᱲᱟ ᱠᱟᱜ ᱠᱚᱜᱮᱭᱟ᱾
ᱚᱱᱮ ᱡᱮᱢᱚᱱ ᱨᱮᱴᱚ ᱠᱚᱦᱚᱸ ᱠᱚ ᱤᱭᱟᱹ ᱠᱚᱜᱮᱭᱟ᱾ ᱪᱟᱨᱟ ᱠᱚ ᱵᱮᱱᱟᱣ ᱠᱚᱜᱮᱭᱟ᱾ ᱟᱨ ᱛᱟᱦᱞᱮ ᱚᱱᱟ ᱵᱟᱲᱮ ᱞᱚᱲᱮ ᱠᱚᱛᱮ ᱞᱟᱴᱷᱟ ᱠᱚᱫᱚ ᱛᱟᱦᱞᱮ ᱛᱮᱭᱟᱨ ᱵᱟᱲᱟ ᱦᱩᱭ ᱠᱟᱱᱟ ᱥᱮ ᱵᱟᱝ?
ᱦᱮᱸ ᱚᱱᱟᱢᱟ ᱨᱟᱵᱟᱝ ᱫᱤᱱ ᱚᱠᱛᱚ ᱨᱮ ᱡᱟᱦᱟᱸ ᱮᱸᱜ ᱠᱷᱤᱡᱩᱨ ᱫᱟᱨᱮ ᱠᱚᱨᱮ ᱞᱤᱧ ᱡᱟᱹᱥᱛᱤ ᱞᱤᱧ ᱫᱚᱦᱚᱭ ᱛᱟᱦᱮᱸᱫ᱾ ᱚᱱᱟ ᱠᱷᱤᱡᱩᱨ ᱨᱚᱥ ᱮᱸ ᱧᱩ ᱞᱟᱹᱜᱤᱫ ᱪᱮᱬᱮ ᱠᱚᱠᱚ ᱩᱰᱟᱹᱣ ᱦᱤᱡᱩᱜ ᱛᱟᱦᱞᱮ ᱩᱝᱠᱩᱣᱟᱜ ᱡᱟᱦᱟᱸ ᱚᱱᱟ ᱯᱷᱟᱹᱠᱲᱟᱹᱜ ᱨᱮᱜᱮ ᱚᱱᱟ ᱞᱟᱴᱷᱟ ᱠᱚᱫᱚ ᱞᱟᱴᱷᱟ ᱠᱟᱛᱮᱜ ᱠᱚ ᱧᱩᱨᱩ ᱜᱚᱫᱚᱜ ᱛᱟᱦᱞᱮ ᱵᱟᱠᱚ ᱩᱰᱟᱹᱣ ᱚᱠᱛᱚ ᱫᱟᱲᱮᱭᱟᱜᱼᱟ, ᱚᱱᱠᱟ ᱠᱟᱛᱮᱜ ᱜᱮ ᱡᱟᱹᱥ ᱛᱮᱞᱤᱧ ᱥᱟᱵ ᱵᱟᱲᱟ ᱠᱟᱫ ᱠᱚᱣᱟ ᱨᱟᱵᱟᱝ ᱟᱫᱚ ᱚᱱᱟ ᱫᱚ ᱦᱩᱰᱤᱧ ᱩᱢᱮᱨ ᱨᱮ ᱱᱮᱛᱟᱨ ᱢᱟ ᱠᱟᱹᱢᱤ ᱠᱟᱹᱡ ᱨᱮ ᱟᱹᱰᱤ ᱟᱹ ᱵᱮᱥᱛᱚ ᱞᱤᱧ ᱛᱟᱦᱮᱸᱱ ᱠᱟᱱᱟ ᱚᱱᱟ ᱠᱷᱟᱹᱛᱤᱨ ᱛᱮ,
ᱦᱮᱸ ᱛᱤᱨᱮᱢ ᱞᱟᱴᱷᱟ ᱠᱚᱢ ᱮᱰᱟᱣᱟ?
ᱦᱳᱭ᱾
ᱚᱠᱛᱚ ᱵᱟᱝ ᱧᱟᱢᱚᱜᱼᱟ᱾
ᱟᱫᱚᱞᱤᱧ ᱪᱮᱫ ᱞᱤᱧ ᱞᱟᱹᱭᱟ ᱡᱮ ᱢᱟᱱᱮ ᱡᱤᱭᱚᱱ ᱨᱮᱱᱟᱜ ᱟᱤᱵᱷᱟᱨ ᱡᱩᱫᱤ ᱡᱟᱦᱟᱸᱭ ᱪᱮᱛᱟᱱ ᱨᱮᱜᱮ ᱧᱩᱨᱩᱜ ᱛᱟᱦᱞᱮ ᱩᱱᱤ ᱢᱟ ᱟᱹᱰᱤ ᱟᱭᱢᱟ ᱦᱟᱱᱟ ᱱᱟᱣᱟ ᱩᱭᱦᱟᱹᱨ ᱠᱚᱫᱚ ᱦᱤᱡᱩᱜ ᱜᱮ᱾ ᱟᱫᱚ ᱚᱱᱟ ᱠᱷᱟᱹᱛᱤᱨ ᱛᱮ ᱢᱟᱱᱮ ᱱᱚᱣᱟ ᱱᱩᱱᱟᱹᱜ ᱪᱮᱨᱦᱟᱱ ᱴᱷᱟᱶ ᱨᱮ ᱛᱟᱦᱮᱸᱱ ᱚᱠᱛᱚ ᱠᱟᱛᱮ ᱨᱮᱦᱚᱸ ᱢᱟᱱᱮ ᱚᱠᱟ ᱚᱠᱛᱚ ᱫᱚ ᱢᱚᱱᱮ ᱠᱚᱫᱚ ᱠᱟᱹᱦᱤᱞ ᱜᱚᱫᱚᱜ ᱚᱠᱟ ᱚᱠᱛᱚ ᱫᱚ ᱢᱟᱱᱮ ᱨᱟᱹᱥᱠᱟᱹᱛᱮ ᱟᱹᱰᱤ ᱪᱩᱦᱩᱞ ᱢᱩᱦᱩᱞ ᱜᱚᱫᱚᱜ᱾ ᱟᱫᱚᱞᱤᱧ ᱩᱭᱦᱟᱹᱨ ᱵᱟᱲᱟᱭᱟ ᱡᱮ ᱱᱚᱣᱟᱜ ᱜᱮ ᱡᱤᱭᱚᱱ ᱟᱨ ᱡᱚᱠᱷᱚᱱ ᱜᱮ ᱮᱸ ᱠᱟᱹᱦᱤᱥ ᱛᱮ ᱢᱚᱱᱮ ᱠᱚ ᱛᱟᱦᱮᱸᱱᱟ, ᱛᱚᱠᱷᱚᱱ ᱜᱮᱞᱤᱧ ᱢᱚᱱᱮᱭᱟ ᱡᱮ ᱱᱚᱣᱟ ᱫᱚ ᱦᱟᱭ ᱨᱮ ᱪᱮᱫ ᱞᱮᱠᱟᱱ ᱡᱤᱭᱚᱱ ᱫᱚ᱾
ᱦᱮᱸ᱾ ᱡᱟᱱᱟᱢ ᱵᱷᱤᱴᱟᱹ ᱵᱟᱹᱜᱤ ᱠᱟᱛᱮᱜ ᱚᱠᱟᱢ ᱪᱟᱞᱟᱜ?
ᱦᱳᱭ᱾
ᱠᱟᱛᱷᱟ ᱢᱟᱵᱮᱱ ᱢᱮᱱᱠᱮᱜ ᱜᱮᱭᱟ, ᱟᱹᱰᱤ ᱫᱩᱠ ᱥᱟᱞᱟᱜ ᱜᱮᱵᱮᱱ ᱞᱟᱹᱭ ᱠᱮᱫᱟ ᱟᱹᱞᱤᱧ ᱦᱚᱸ ᱠᱟᱹᱴᱤᱡ ᱱᱟᱥᱮ ᱫᱚ ᱫᱩᱠ ᱫᱩᱞᱤᱧ ᱟᱴᱠᱟᱨ ᱠᱮᱫ ᱜᱮᱭᱟ, ᱡᱮ ᱡᱤᱭᱚᱱ ᱡᱚᱠᱷᱚᱱ ᱵᱮᱱ ᱞᱟᱹᱭᱫᱟ, ᱩᱭᱦᱟᱹᱨ ᱢᱤᱫ ᱥᱟᱛᱮ ᱵᱮᱱ ᱢᱮᱱ ᱫᱟ ᱪᱤᱠᱟᱹᱛᱮᱵᱮᱱ ᱪᱤᱠᱟᱹ ᱛᱮᱵᱚᱱ ᱢᱮᱱ ᱫᱟᱲᱮᱭᱟᱜ ᱠᱟᱱᱟ ᱡᱮ ᱱᱚᱣᱟ ᱜᱮᱠᱤ ᱡᱤᱭᱚᱱ ᱛᱟᱱᱟ ᱡᱮ ᱡᱤᱭᱚᱱ ᱫᱚ ᱱᱚᱣᱟ ᱫᱚ ᱵᱟᱝ ᱠᱟᱱᱟ᱾
ᱩᱸ
ᱟᱵᱚᱣᱟᱜ ᱛᱤ ᱪᱩᱯᱩᱫ ᱨᱮᱫᱚ ᱵᱟᱵᱚᱱ ᱢᱮᱱ ᱫᱟᱲᱮᱭᱟᱜ-ᱟ ᱥᱮ ᱡᱤᱭᱚᱱ ᱫᱚ ᱛᱤᱱᱟᱹᱜ ᱠᱟᱱᱟ ᱡᱟᱱᱟᱢ ᱢᱮᱱᱟᱜ ᱛᱟᱵᱚᱱᱟ᱾ ᱢᱤᱫ ᱫᱤᱱ ᱫᱚ ᱡᱟᱦᱟᱸ ᱦᱚᱨ ᱛᱮ ᱦᱮᱡ ᱚᱱᱟ ᱦᱚᱨ ᱛᱮᱜᱮ ᱨᱩᱭᱟᱹᱲ ᱦᱩᱭᱩᱜ ᱛᱟᱵᱚᱱᱟ᱾ ᱟᱫᱚ ᱡᱮᱣᱮᱫ ᱢᱮᱱᱟᱜ ᱵᱚᱱ ᱵᱷᱳᱨ ᱨᱟᱹᱥᱠᱟᱹ ᱨᱮᱵᱚᱱ ᱛᱟᱦᱮᱱᱟ᱾
ᱦᱮᱸ ᱟᱹᱞᱤᱧ ᱦᱚᱸ ᱚᱱᱟ ᱜᱮᱞᱤᱧ ᱩᱭᱦᱟᱹᱨ ᱵᱷᱟᱵ ᱱᱟᱭ ᱫᱟ ᱡᱮ ᱡᱮᱣᱮᱫ ᱛᱟᱦᱮᱱ ᱵᱷᱳᱨ ᱫᱚ ᱱᱚᱣᱟ ᱨᱟᱹᱥᱠᱟᱹ ᱛᱮᱜᱮ ᱛᱟᱦᱮᱸ ᱫᱚᱨᱠᱟᱨ᱾ ᱛᱟᱦᱞᱮ ᱜᱚ ᱵᱟᱵᱟ ᱠᱚ ᱡᱮᱢᱚᱱ ᱦᱟᱯᱮᱱ ᱫᱤᱱᱨᱮ ᱱᱟᱯᱟᱭ ᱢᱮᱜᱴᱟᱝ ᱴᱷᱟᱶ ᱨᱤᱞᱤᱧ ᱥᱮᱴᱮᱞ ᱜᱚᱫᱚᱜ ᱢᱟ ᱟᱨ ᱩᱝᱠᱤᱱ ᱦᱚᱸ ᱱᱟᱯᱟᱭ ᱛᱮᱞᱤᱧ ᱫᱚᱦᱚ ᱫᱟᱲᱮᱭ ᱠᱚ ᱢᱟ ᱱᱚᱣᱟᱜᱮ ᱟᱹᱞᱤᱧᱟᱜ ᱦᱟᱯᱮᱱ ᱫᱤᱱᱨᱮ ᱩᱭᱦᱟᱹᱨ ᱵᱷᱟᱵᱽᱱᱟ ᱠᱚᱫᱚ᱾ ᱡᱮ ᱩᱝᱠᱤᱱ ᱟᱞᱚ ᱱᱚᱣᱟ ᱟᱞᱚ ᱠᱤᱱ ᱠᱟᱹᱦᱤᱥ ᱢᱚᱱᱮ ᱟᱞᱚ ᱠᱤᱱ ᱫᱚᱦᱚᱭ ᱛᱟᱹᱠᱤᱱ ᱠᱤᱱ ᱢᱮ ᱡᱮ ᱟᱹᱞᱤᱧᱤᱡ ᱦᱚᱯᱚᱱ ᱵᱮᱴᱟ ᱥᱮ ᱢᱟᱨᱟᱝ ᱵᱮᱴᱟ ᱱᱚᱣᱟ ᱮᱸᱻ ᱦᱟᱞᱚᱛ ᱨᱮ ᱛᱟᱦᱮᱱᱟ ᱟᱹᱞᱤᱧ ᱡᱟᱦᱟᱸ ᱟᱸᱜᱤᱵᱷᱟᱨ ᱠᱟᱛᱮ ᱛᱮᱜ ᱞᱤᱧ ᱦᱟᱨᱟ ᱦᱟᱠᱟᱫᱮᱭᱟ ᱩᱱᱤ ᱦᱚᱸ ᱱᱚᱣᱟ ᱫᱩᱠ ᱦᱟᱨᱠᱮᱛᱮ ᱧᱟᱢ ᱢᱟ᱾
ᱦᱩᱸ ᱱᱚᱝᱠᱟᱱ ᱫᱚ ᱟᱭᱳ ᱵᱟᱵᱟ ᱦᱚᱸ ᱵᱟᱹᱠᱤᱱ ᱠᱷᱚᱡᱚᱜ-ᱟ ᱚᱱᱟ ᱛᱮᱜᱮ ᱛᱚ ᱱᱤᱛ ᱟᱭᱚ ᱵᱟᱵᱟ ᱟᱵᱚ ᱛᱟᱭᱱᱚᱢ ᱨᱮ ᱩᱱᱟᱹᱜ ᱥᱤᱛᱩᱝ ᱨᱟᱵᱟᱝ ᱠᱚᱥᱴᱚ ᱪᱟᱥ ᱠᱟᱹᱢᱤ ᱠᱷᱚᱨᱪᱟ ᱠᱟᱛᱮᱜ ᱨᱮᱦᱚᱸ ᱟᱵᱚ ᱡᱚᱛᱚ ᱠᱤᱪᱷᱩ ᱠᱚ ᱠᱩᱲᱟᱹᱭ ᱭᱟᱵᱚᱱ ᱠᱟᱱᱟ᱾
ᱦᱳᱭ
ᱢᱮᱱᱠᱷᱟᱱ ᱱᱤᱭᱟᱹ ᱦᱚᱸ ᱟᱵᱚᱣᱟᱜ ᱠᱳᱛᱚᱵᱵᱚ ᱠᱟᱱᱟ ᱡᱮ ᱵᱟᱝ ᱟᱭᱚ-ᱵᱟᱵᱟ ᱵᱤᱫᱟᱹᱞ ᱫᱚ ᱡᱮᱢᱚᱱ ᱦᱟᱸᱜ ᱱᱤᱛᱚᱜ ᱫᱚ ᱟᱵᱚ ᱫᱚ ᱩᱢᱮᱨ ᱠᱟᱹᱴᱤᱡ ᱦᱩᱰᱤᱧ ᱜᱮ ᱛᱟᱵᱚᱱᱟ, ᱪᱮᱥᱴᱟ ᱨᱮᱦᱚᱸ ᱵᱟᱵᱚᱱ ᱫᱟᱲᱮᱭᱟᱜ-ᱟ ᱡᱮ ᱟᱭᱚ ᱵᱟᱵᱟ ᱠᱷᱚᱱ ᱢᱟᱨᱟᱝ ᱨᱮᱱᱟᱜ ᱫᱚ᱾
ᱦᱩᱸ
ᱢᱮᱝᱠᱷᱟᱱ ᱱᱤᱛᱚᱜ ᱛᱤᱱᱟᱹᱜ ᱟᱵᱚ ᱩᱢᱮᱨ ᱦᱚᱸ ᱢᱟᱨᱟᱝ ᱤᱫᱤᱜ-ᱟ ᱢᱤᱜ ᱥᱮᱫ ᱛᱮ ᱧᱮᱞ ᱞᱮᱠᱷᱟᱱ ᱫᱚ ᱟᱭᱚ ᱵᱟᱵᱟ ᱛᱟᱠᱚᱣᱟ ᱩᱢᱮᱨ ᱫᱚ ᱦᱩᱰᱤᱧ ᱤᱫᱤᱜ-ᱟ ᱞᱟᱹᱭ ᱞᱮᱠᱷᱟᱱ ᱫᱚ, ᱫᱟᱭᱤᱛᱛᱚ ᱡᱮᱢᱚᱱ ᱟᱵᱚ ᱪᱮᱛᱟᱱ ᱨᱮ ᱟᱠᱚᱣᱟᱜ ᱛᱟᱦᱮᱸ ᱠᱟᱱᱟ ᱱᱤᱛᱚᱜ ᱟᱠᱚ ᱪᱮᱛᱟᱱ ᱨᱮ ᱟᱵᱚᱣᱟᱜ ᱫᱟᱭᱤᱛᱛᱚ ᱦᱤᱡᱩᱜ ᱛᱟᱵᱚᱱᱟ᱾
ᱦᱩᱸ ᱟᱫᱚ ᱱᱚᱣᱟ ᱫᱚ ᱫᱟᱭᱤᱛᱛᱚ ᱫᱚ ᱵᱟᱵᱚᱱ ᱞᱟᱹᱭ ᱫᱟᱲᱮᱜ-ᱟ, ᱫᱟᱭᱤᱛᱛᱚ ᱫᱚ ᱱᱚᱝᱠᱟᱱᱟᱜ ᱫᱟᱭᱤᱛᱛᱚ ᱵᱚᱱ ᱞᱟᱹᱭ ᱫᱟᱲᱮᱜ-ᱟ ᱚᱱᱟ ᱡᱤᱱᱤᱥ ᱫᱚ ᱡᱚᱠᱷᱚᱱ ᱩᱢᱮᱨ ᱦᱩᱭᱩᱜ ᱛᱟᱦᱮᱱ ᱱᱚᱣᱟ ᱫᱚ ᱢᱤᱫ ᱚ ᱚᱠᱚᱭᱟᱜ ᱡᱩᱫᱤ ᱫᱩᱞᱟᱹᱲ ᱡᱟᱹᱥᱛᱤ ᱛᱟᱦᱮᱱᱟ ᱚᱱᱟ ᱫᱚᱠᱚ ᱞᱟᱹᱭᱟ ᱡᱮ ᱟᱵᱚᱣᱟᱜ ᱡᱟᱦᱟᱸ ᱵᱟᱝᱞᱟ ᱟᱹᱲᱟᱹ ᱛᱮᱠᱚ ᱞᱟᱹᱭ ᱫᱚ ᱚᱱᱟ ᱫᱚ ᱡᱟᱦᱟᱸ ᱠᱚᱨᱛᱚᱵᱽᱵᱚ ᱥᱮ ᱱᱤᱡᱮᱨᱟᱜ ᱡᱟᱦᱟᱸ ᱠᱟᱹᱢᱤ ᱦᱚᱨᱟ ᱠᱟᱱ ᱛᱟᱵᱚᱱᱟ ᱟᱵᱚᱣᱟᱜ ᱚᱱᱟ ᱠᱚ ᱞᱮᱭᱟ ᱛᱟᱦᱞᱮ ᱜᱚᱝᱠᱮ ᱠᱟᱛᱷᱟ ᱢᱟ ᱟᱹᱰᱤ ᱡᱟᱹᱥᱛᱤ ᱜᱮ ᱦᱳᱭᱳᱜ ᱡᱮ ᱡᱤᱭᱚᱱ ᱨᱮᱱᱟᱜ ᱫᱚ, ᱢᱚᱱᱮ ᱠᱚᱢᱟ ᱫᱩᱠ ᱦᱚᱸ ᱟᱹᱭᱠᱟᱹᱜ ᱛᱟᱦᱞᱮ ᱟᱹᱞᱤᱧ ᱠᱟᱛᱷᱟ ᱫᱚᱞᱤᱧ ᱞᱟᱹᱭᱮᱫ ᱛᱟᱦᱮᱸᱱᱟ ᱡᱮ ᱟᱹᱵᱤᱱ ᱥᱮᱜ ᱢᱟ ᱚᱠᱟ ᱞᱮᱠᱟ ᱦᱟᱹᱠᱩ ᱠᱚᱫᱚᱵᱤᱱ ᱥᱟᱵ ᱵᱟᱲᱟ ᱠᱚᱜᱮᱭᱟ?
ᱦᱮᱸ ᱱᱚᱛᱮ ᱫᱚ ᱦᱟᱹᱠᱩ ᱥᱟᱵ ᱫᱚ ᱦᱟᱸᱜ ᱱᱤᱛᱳᱜ ᱫᱚ ᱦᱟᱸᱜ ᱠᱟᱹᱴᱤᱡ ᱪᱟᱥ ᱠᱚᱥᱮᱠ ᱜᱮ ᱦᱟᱸᱜ ᱟᱨ ᱠᱩ ᱠᱚᱫᱚ ᱵᱟᱲᱥᱤ ᱠᱚᱛᱮ ᱡᱟᱞᱟᱢ ᱠᱚᱛᱮ ᱜᱮ ᱥᱟᱵ ᱵᱟᱲᱟ ᱦᱩᱭᱩᱜ-ᱟ᱾
ᱚ
ᱟᱨ ᱱᱚᱛᱮ ᱫᱚ ᱦᱟᱸᱜ ᱡᱟᱹᱥᱛᱤ ᱠᱟᱭᱛᱮ ᱩᱝᱠᱩ ᱟᱲᱟᱜ ᱦᱟᱹᱠᱩ ᱪᱟᱥ ᱦᱟᱠᱩ ᱜᱮ ᱦᱟᱸᱜ᱾ ᱜᱟᱹᱰᱭᱟᱹ ᱯᱩᱠᱷᱨᱤ ᱠᱚ ᱠᱟᱹᱴᱤᱡ ᱢᱮᱱᱟᱜ ᱟᱠᱟᱫᱟ ᱛᱚ ᱥᱮᱬᱟ ᱥᱮᱬᱟ ᱟᱜ᱾
ᱦᱩᱸ
ᱟᱫᱚ ᱚᱱᱟ ᱠᱚᱨᱮ ᱜᱮ ᱦᱟᱸᱜ᱾
ᱦᱚᱸ
ᱟᱪᱪᱷᱟ ᱜᱚᱝᱠᱮ ᱛᱟᱞᱦᱮ ᱚᱱᱛᱮ ᱫᱚ, ᱪᱮᱫ ᱞᱮᱠᱟ, ᱦᱟᱹᱠᱩ ᱠᱚᱫᱚ ᱠᱚ ᱪᱟᱥ ᱠᱚᱜᱮᱭᱟ ᱥᱮ ᱵᱟᱝ ᱛᱟᱞᱦᱮ?
ᱦᱮᱸ ᱦᱟᱹᱠᱩ ᱠᱚᱫᱚ ᱠᱚ ᱪᱟᱥ ᱠᱚᱜᱮᱭᱟ, ᱟᱫᱚ ᱱᱮᱛᱟᱨ ᱢᱟ ᱢᱤᱱᱤ ᱫᱟᱜ, ᱤᱭᱟᱹ ᱠᱚᱛᱮ ᱜᱮ, ᱚᱲᱟᱜ ᱥᱩᱨ ᱠᱚᱨᱮᱜ ᱯᱩᱠᱷᱨᱤ ᱠᱚᱠᱚ ᱛᱮᱭᱟᱨ ᱠᱟᱜ ᱱᱤᱡ᱾ ᱛᱟᱦᱞᱮ ᱚᱱᱟ ᱠᱚᱛᱮ ᱜᱮ ᱟᱫᱚ ᱱᱤᱛᱳᱜ ᱫᱚ ᱢᱟᱱᱮ, ᱡᱟᱹᱥᱛᱤ ᱦᱟᱹᱠᱩ ᱟᱲᱟᱜ ᱠᱟᱛᱮᱜ ᱚᱸᱰᱮ ᱜᱮᱠᱚ ᱪᱟᱥᱮᱜ ᱠᱚᱣᱟ᱾ ᱛᱚᱵᱩᱣ ᱟᱫᱚ ᱡᱟᱦᱟᱸ ᱢᱚᱱᱮᱨᱮ ᱢᱮᱛᱴᱟᱝ ᱟᱸᱥ ᱛᱟᱦᱮᱱᱟ ᱡᱮ ᱦᱟᱹᱠᱩ ᱥᱟᱵ ᱪᱟᱞᱟᱣ ᱱᱚᱜ-ᱚᱭ ᱡᱮᱢᱚᱱ ᱟᱥᱟᱲ ᱵᱚᱸᱜᱟ, ᱫᱟᱜ ᱮ ᱡᱟᱹᱥᱛᱤ ᱞᱮᱠᱷᱟᱱ, ᱯᱟᱴᱟ ᱠᱚᱛᱮ ᱚᱰᱟᱣ ᱠᱟᱜ
ᱦᱮᱸ ᱦᱮᱸ ᱮᱠᱫᱚᱢ, ᱪᱮᱫᱟᱜ ᱥᱮ ᱟᱵᱚ ᱜᱟᱹᱰᱭᱟᱹ ᱯᱩᱠᱷᱨᱤ ᱨᱮᱫᱚ ᱚᱝᱠᱟ ᱦᱟᱹᱠᱩ ᱫᱚ ᱦᱟᱸᱜ ᱵᱟᱠᱚ ᱧᱟᱢᱚᱜ-ᱟ ᱡᱟᱦᱟᱸ ᱵᱟᱹᱭᱦᱟᱹᱲ ᱵᱟᱹᱫᱽ ᱠᱚᱨᱮ ᱵᱚᱱ ᱧᱟᱢ
ᱦᱳᱭ, ᱟᱹᱞᱤᱧ ᱢᱟ ᱟᱹᱞᱤᱧ ᱢᱟ ᱟᱨᱦᱚᱸ ᱦᱟᱹᱠᱩ ᱥᱟᱵ ᱨᱮᱱ ᱫᱚᱢᱮᱜᱮ ᱯᱟᱹᱨᱩᱠᱷᱤᱭᱟᱹ ᱥᱟᱶᱛᱮ ᱫᱚᱢᱮᱜᱮ ᱚᱱᱟ ᱪᱮᱛᱟᱱ ᱨᱮ ᱴᱟᱱ ᱛᱟᱞᱤᱧ ᱚᱱᱟ ᱫᱚ ᱦᱩᱭᱩᱜ ᱠᱟᱱᱟ ᱵᱟᱹᱲᱥᱤ ᱛᱮ, ᱟᱹᱞᱤᱧ ᱟᱞᱤᱧ ᱨᱮᱱ ᱜᱟᱸᱫᱮᱠ ᱜᱟᱛᱮ ᱠᱚᱲᱟ ᱠᱚ ᱟᱛᱮᱜ ᱮᱸ ᱡᱟᱣ ᱥᱮᱨᱢᱟ ᱞᱮᱠᱟᱜᱮ ᱢᱟᱱᱮ ᱱᱤᱭᱟᱹ ᱥᱮᱨᱢᱟ ᱦᱚᱸ, ᱫᱚᱢᱮ ᱦᱟᱹᱠᱩ ᱞᱤᱧ ᱥᱟᱵ ᱠᱟᱫ
ᱚ ᱛᱟᱦᱞᱮ ᱜᱚᱝᱠᱮ ᱟᱵᱮᱱ ᱫᱚ ᱛᱟᱞᱮ ᱦᱟᱹᱠᱩ ᱠᱚ ᱵᱟᱨᱮ ᱛᱮᱫᱚ ᱦᱟᱸᱜ ᱵᱷᱟᱹᱜᱤ ᱜᱮᱵᱮᱱ ᱵᱟᱰᱟᱭᱟ ᱦᱟᱸᱜ᱾
ᱦᱳᱭ᱾
ᱛᱟᱞᱦᱮ ᱚᱱᱛᱮ ᱫᱚ ᱚᱠᱟᱞᱮᱠᱟ ᱪᱮᱫ ᱞᱮᱠᱟᱱ ᱠᱚ ᱦᱟᱹᱠᱩ ᱠᱚ ᱧᱟᱢᱚᱜ ᱜᱮᱭᱟ?
ᱦᱮᱸ ᱱᱚᱛᱮ ᱫᱚᱢᱟ ᱚᱱᱟ ᱵᱟᱹᱫᱽ ᱵᱟᱹᱭᱦᱟᱹᱲ ᱠᱚᱨᱮ ᱢᱟ ᱯᱩᱴᱷᱤ ᱦᱟᱹᱠᱩ ᱞᱩᱞᱤ ᱦᱟᱹᱠᱩ ᱟᱨ ᱵᱟᱹᱲᱥᱤ ᱛᱮ ᱢᱟᱞ ᱞᱤᱧ ᱥᱟᱵ ᱠᱚ ᱮ ᱜᱟᱹᱲᱟᱹᱭ ᱦᱟᱹᱠᱩ, ᱢᱟᱸᱜᱽᱨᱤ ᱦᱟᱹᱠᱩ, ᱥᱟᱶᱛᱮ ᱟᱸ ᱯᱚᱱᱟᱢ, ᱨᱩᱭ ᱢᱟᱱᱮ ᱵᱟᱸᱱ ᱨᱮᱱ ᱟᱲᱟᱜ ᱨᱩᱭ ᱦᱟᱹᱠᱩ ᱢᱟᱨᱟᱝ ᱦᱟᱹ ᱠᱩ ᱦᱚ ᱩᱝᱠᱩ ᱦᱚᱸᱞᱤᱧ ᱥᱟᱵ ᱠᱚᱜᱮᱭᱟ, ᱠᱮᱛᱞᱟ ᱠᱚᱦᱚᱸ ᱞᱤᱧ ᱥᱟᱵ ᱠᱚᱜᱮᱭᱟ, ᱟᱨ ᱱᱮᱛᱟᱨ ᱢᱟ ᱡᱟᱹᱥᱛᱤ ᱠᱟᱭᱛᱮ ᱛᱮ ᱱᱩᱝᱠᱩ ᱟᱨᱮᱡ ᱫᱟᱜ ᱛᱮ ᱢᱟᱱᱮ ᱜᱚ ᱵᱟᱵᱟ ᱛᱟᱠᱚ ᱫᱚ ᱡᱟᱹᱥᱛᱤ ᱠᱚ ᱥᱟᱵ ᱮᱫ ᱠᱚ ᱱᱩᱝᱠᱩ ᱵᱩᱸᱵᱩᱡ ᱦᱟᱹᱠᱩ ᱥᱟᱶᱛᱮ ᱩᱱᱠᱩ, ᱯᱩᱴᱷᱤ ᱟᱨ ᱜᱲᱟᱹᱭ᱾
ᱦᱮᱸ ᱚᱱᱟ ᱠᱮᱱᱮᱞ ᱱᱟᱞᱟ ᱰᱚᱵᱷᱟᱜ ᱠᱚᱨᱮ ᱠᱚ ᱧᱟᱢᱚᱜ ᱜᱮᱭᱟ ᱡᱟᱹᱥᱛᱤ᱾ ᱦᱮᱸ ᱛᱮᱞᱦᱮ ᱚᱱᱛᱮ ᱫᱚ ᱚᱝᱠᱟ ᱠᱟᱴᱠᱚᱢ ᱠᱚᱫᱚ ᱠᱚ ᱧᱟᱢᱚᱜ ᱜᱮᱭᱟ ᱥᱮ ᱵᱟᱝ ᱛᱟᱦᱞᱮ?
ᱟᱹᱰᱤ ᱡᱳᱨ ᱜᱮ ᱫᱚᱢᱮ ᱡᱳᱨ ᱜᱮᱠᱚ ᱧᱟᱢᱚᱜ ᱱᱚᱱᱛᱮ ᱢᱟ ᱫᱷᱤᱨᱤ ᱠᱟᱴᱠᱚᱢ, ᱵᱟᱹᱭᱦᱟᱹᱲ ᱠᱟᱴᱠᱚᱢ, ᱫᱚᱢᱮᱜᱮ ᱟᱨ ᱟᱹᱞᱤᱧ ᱢᱟ, ᱠᱟᱴᱠᱚᱢ ᱨᱤᱫ ᱠᱟᱛᱮᱫ ᱚᱱᱮ ᱫᱟᱜ ᱢᱟᱹᱲᱤ ᱫᱟᱠᱟᱢ ᱡᱚᱢ ᱫᱚ ᱟᱹᱰᱤ ᱨᱟᱹᱥᱠᱟᱹ,
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱠᱟᱨᱚᱱ ᱮᱸ ᱫᱟᱜ ᱢᱟᱹᱲᱤ ᱥᱚᱸᱜᱮ ᱠᱟᱴᱠᱚᱢ ᱨᱤᱫ ᱡᱷᱟᱞ ᱡᱷᱟᱞ ᱢᱮᱥᱟ ᱴᱚᱠ ᱴᱚᱠ ᱡᱚᱡᱚ ᱛᱮᱫ ᱡᱚᱢ ᱚᱠᱚᱭ ᱵᱟᱭ ᱩᱭᱦᱟᱹᱨᱟ᱾ ᱵᱟᱹᱫ ᱵᱟᱹᱭᱦᱟᱹᱲ ᱨᱮ ᱠᱟᱹᱢᱤᱢ ᱪᱟᱞᱟᱣ ᱠᱚᱜ-ᱟ ᱟᱲᱮ ᱨᱮ ᱫᱩᱲᱩᱵ ᱠᱟᱛᱮᱫ ᱫᱟᱜ ᱢᱟᱹᱲᱤ ᱟᱨ ᱠᱟᱴᱠᱚᱢ ᱨᱤᱫ
ᱟᱹᱰᱤ ᱜᱮ ᱥᱤᱵᱤᱞᱟ᱾ ᱛᱟᱦᱞᱮ ᱜᱚᱝᱠᱮ ᱱᱤᱛᱳᱜ ᱡᱟᱹᱯᱩᱫ ᱨᱮ ᱚᱱᱛᱮ ᱫᱚ, ᱵᱤᱨ ᱠᱚᱨᱮ ᱛᱟᱦᱞᱮ ᱩᱫ ᱠᱚᱫᱚ ᱚᱢᱚᱱ ᱵᱟᱲᱟᱜ ᱠᱟᱱᱟ ᱥᱮ ᱵᱟᱝ ᱯᱩᱴᱠᱟᱹ ᱠᱚ?
ᱦᱮᱸ ᱩᱫ ᱠᱚᱫᱚ ᱟᱨ ᱯᱩᱴᱠᱟᱹ ᱠᱚ ᱮᱸᱜ ᱡᱟᱱᱟᱢ ᱫᱚ ᱮᱦᱚᱵ ᱟᱠᱟᱱ ᱜᱮᱭᱟ᱾ ᱟᱫᱚ ᱥᱩᱲᱤ ᱠᱚᱦᱚᱸ ᱞᱤᱧ ᱡᱚᱢ ᱠᱮᱫ ᱜᱮᱤᱭᱟᱹ ᱜᱚ ᱵᱟᱵᱟ ᱛᱟᱠᱚ ᱠᱚ ᱟᱹᱜᱩ ᱞᱮᱫ ᱠᱚ᱾
ᱚ ᱦᱮᱸ, ᱩᱝᱠᱩ ᱧᱟᱢᱟ ᱧᱟᱢ ᱟᱵᱚᱱ ᱚᱠᱟᱨᱮ?